ᱦᱮᱞᱳ
ᱦᱮᱞᱳ
ᱚ ᱡᱚᱦᱟᱨ ᱜᱮ
ᱡᱚᱦᱟᱨ ᱜᱮ
ᱦᱳᱭ
ᱟᱸᱡᱚᱢ ᱧᱟᱢ ᱫᱟᱵᱤᱱ ᱛᱚ
ᱦᱳᱭ ᱟᱸᱡᱚᱢ ᱜᱮ ᱟᱵᱮᱱ ᱦᱚᱸ ᱟᱸᱡᱚᱢᱮᱫ ᱠᱟᱱ ᱜᱮᱭᱟᱵᱮᱱ ᱯᱟᱥᱮᱫ
ᱦᱩᱸ
ᱛᱟᱦᱚᱞᱮ ᱱᱟᱯᱟᱭ ᱵᱟᱲᱟ ᱜᱮ ᱢᱮᱱᱟᱜ ᱵᱤᱱᱟ ᱛᱚ
ᱦᱳᱭ ᱱᱟᱯᱟᱭ ᱵᱟᱲᱟ ᱜᱮ ᱟᱞᱤᱧ ᱫᱚ ᱟᱵᱮᱱ ᱜᱮ ᱚᱲᱟᱜ ᱠᱚᱨᱮ ᱪᱮᱫ ᱞᱮᱠᱟ ᱱᱟᱯᱟᱭ ᱵᱟᱲᱟ ᱥᱮ ᱵᱟᱝ
ᱟᱨ ᱞᱤᱧ ᱦᱚᱸ ᱱᱟᱯᱟᱭ ᱵᱟᱲᱟ ᱜᱮ ᱢᱮᱱᱟᱜ ᱠᱚᱣᱟ ᱚᱲᱟᱜ ᱠᱚᱨᱮᱱ ᱫᱚ ᱡᱚᱛᱚ ᱦᱚᱲ ᱜᱮ
ᱦᱮᱸ ᱦᱮᱞᱳ ᱦᱮᱞᱳ ᱡᱚᱢᱮᱫ ᱠᱟᱱᱤᱡᱧ ᱦᱮᱞᱳ ᱟᱸᱡᱚᱢ ᱫᱟᱵᱮᱱ
ᱦᱩᱸ
ᱟᱨ ᱛᱚᱵᱮ ᱜᱚᱝᱠᱮ ᱚᱱᱛᱮ ᱫᱚ ᱫᱟᱜ ᱠᱚ ᱫᱚ ᱪᱮᱫ ᱞᱮᱠᱟ
ᱱᱚᱛᱮ ᱱᱟᱯᱟᱭ ᱜᱮ ᱫᱟᱜ ᱠᱚ ᱡᱟᱹᱲᱤ ᱟᱠᱟᱫᱟ ᱪᱟᱥᱵᱟᱥ ᱠᱚ ᱫᱚ ᱢᱟᱱᱮ ᱟᱹᱣᱨᱤᱭᱟᱜ ᱼᱟ ᱠᱷᱮᱛ ᱠᱚ ᱨᱮ ᱫᱚ ᱵᱟᱢ ᱯᱮᱨᱮᱡ ᱠᱟᱱᱟ ᱫᱟᱜ ᱫᱚ ᱫᱤᱱᱟᱹᱢ ᱦᱤᱞᱳᱜ ᱜᱮ ᱫᱟᱜ ᱮᱫᱟᱭ
ᱚ ᱟᱹᱰᱤ ᱵᱮᱥ ᱱᱚᱛᱮ ᱫᱚ ᱜᱮ ᱫᱟᱜ ᱫᱚ ᱵᱟᱝ ᱜᱮ ᱵᱟᱨᱟᱵᱚᱨ ᱜᱮ ᱛᱟᱦᱮᱸ ᱠᱟᱱᱟ ᱟᱫᱚ ᱦᱚᱞᱟ ᱜᱮ ᱯᱩᱨᱟᱹ ᱫᱤᱱ ᱵᱷᱳᱨ ᱮ ᱫᱟᱜ ᱟᱠᱟᱜ ᱛᱮ ᱟ ᱵᱟᱹᱭᱦᱟᱹᱲ ᱠᱚ ᱫᱚ ᱮᱠᱫᱚᱢ ᱪᱟᱯᱤᱭᱟᱠᱟᱱᱟ ᱟᱫᱚ ᱵᱟᱹᱭᱦᱟᱹᱲ ᱠᱚᱨᱮ ᱜᱮ ᱚᱱᱟ ᱠᱟᱹᱢᱤ ᱠᱚ ᱫᱚ ᱞᱟᱦᱟᱣ ᱠᱟᱱᱟ ᱱᱚᱛᱮ ᱫᱚ ᱛᱤᱭᱟᱹᱜ ᱠᱚ ᱦᱩᱭᱩᱜ ᱵᱟᱲᱟᱜ ᱠᱟᱱᱟ
ᱦᱸ ᱟᱞᱮ ᱠᱚᱫᱚ ᱢᱟᱱᱮ ᱥᱤᱭᱳᱜ ᱠᱚ ᱫᱚ ᱟᱹᱣᱨᱤ ᱞᱮ ᱮᱛᱚᱦᱚᱵᱟ ᱱᱤᱛᱚᱜ ᱫᱚ ᱫᱟᱜ ᱜᱮ ᱢᱟᱱᱮ ᱵᱟᱝ ᱪᱟᱹᱯᱤ ᱟᱠᱟᱱᱟ ᱠᱷᱮᱛ ᱵᱟᱹᱭᱦᱟᱹᱲ ᱠᱚᱨᱮ ᱫᱚ
ᱢᱟᱱᱮ ᱛᱷᱚᱲᱟ ᱛᱷᱚᱲᱟᱛ ᱱᱟᱥᱮ ᱱᱟᱥᱮᱭ ᱫᱟᱜ ᱮᱫᱟ ᱫᱟᱜ ᱟᱯᱮ ᱠᱟᱱᱟ ᱥᱮ
ᱦᱮᱸ ᱛᱷᱚᱲᱟ ᱛᱷᱚᱲᱟ ᱜᱮ ᱫᱟᱜ ᱫᱚ ᱫᱤᱱᱟᱹᱢ ᱜᱮ ᱫᱟᱜ ᱫᱟᱭ ᱟᱫᱚ ᱛᱷᱚᱲᱟ ᱛᱷᱚᱲᱟ
ᱟᱪᱪᱷᱟ ᱟᱨ ᱤᱭᱟᱹ ᱠᱚ ᱫᱚ ᱢᱟᱱᱮ ᱜᱟᱹᱪᱷᱤ ᱠᱚᱫᱚ ᱥᱮ ᱟᱯᱷᱚᱨ ᱠᱚᱫᱚ ᱚᱱᱟ ᱠᱚᱫᱚ ᱦᱟᱨᱟᱣ ᱠᱟᱱ ᱜᱮᱭᱟ
ᱚᱱᱟ ᱫᱚ ᱦᱟᱨᱟ ᱫᱚ ᱦᱟᱨᱟᱣ ᱠᱟᱱ ᱜᱮᱭᱟ
ᱚᱱᱟ ᱨᱚᱦᱚᱭ ᱠᱚᱫᱚ ᱵᱟᱛᱟᱨ ᱠᱟᱱ ᱜᱮᱭᱟ ᱟᱫᱚ ᱫᱟᱜ ᱡᱟᱹᱲᱤ ᱜᱮ ᱛᱚ ᱵᱟᱭ ᱫᱟᱜ ᱡᱟᱲᱤᱭᱫᱟᱭ
ᱟᱨ ᱛᱚᱵᱮ ᱚᱱᱛᱮ ᱫᱚ ᱢᱟᱱᱮ ᱵᱟᱝ ᱫᱟᱜ ᱢᱟᱱᱮ ᱡᱚᱠᱷᱚᱱ ᱫᱟᱜ ᱨᱮᱱᱟᱜ ᱚᱵᱷᱟᱵᱽ ᱯᱟᱲᱟᱜᱼᱟ᱾ ᱟᱫᱚ ᱡᱟᱦᱟᱱᱟᱜ ᱵᱮᱵᱚᱥᱛᱷᱟ ᱚᱱᱠᱟ
ᱚᱱᱠᱟᱱ ᱵᱮᱵᱚᱥᱛᱷᱟ ᱫᱚ ᱵᱟᱹᱪᱩᱜᱼᱟ᱾ ᱢᱟᱱᱮ ᱥᱮᱨᱢᱟ ᱫᱟᱜ ᱡᱟᱹᱲᱤ ᱪᱮᱛᱟᱱ ᱨᱮᱜᱮ ᱟᱞᱮ ᱠᱚᱫᱚ, ᱴᱮᱸᱦᱟᱸᱴ ᱦᱮᱱᱟᱜ ᱞᱮᱭᱟ ᱡᱩᱫᱤ ᱫᱟᱜ ᱡᱟᱹᱲᱤ ᱠᱷᱟᱡ ᱫᱚ ᱢᱟᱱᱮ ᱪᱟᱥ ᱵᱟᱥ ᱫᱚ ᱦᱳᱭᱳᱜ ᱜᱮᱭᱟ᱾ ᱟᱨ ᱵᱟᱭ ᱫᱟᱜ ᱡᱟᱲᱤᱭ ᱠᱷᱟᱡ ᱫᱚ ᱵᱟᱝ ᱦᱳᱭᱳᱜᱼᱟ᱾
ᱟᱪᱪᱷᱟ ᱟᱪᱪᱷᱟ ᱤᱭᱟᱹ ᱠᱚ ᱫᱚ ᱱᱮ ᱥᱮᱣᱟᱞ ᱠᱚ ᱥᱮ ᱚᱱᱟ ᱤᱭᱟᱹ?
ᱚᱱᱟ ᱠᱚᱫᱚ ᱵᱟᱪᱩᱜᱼᱟ ᱟᱞᱮ ᱥᱮᱫ ᱫᱚ᱾
ᱵᱟᱹᱱᱩᱜᱼᱟ᱾
ᱩᱸᱦᱩᱜ ᱚᱱᱟ ᱥᱩᱵᱤᱛᱟ ᱠᱚᱫᱚ ᱟᱞᱮ ᱥᱮᱫ ᱫᱚ ᱵᱟᱪᱩᱜᱼᱟ᱾
ᱫᱷᱤᱨᱤ ᱤᱭᱟᱹ ᱪᱮᱫ ᱠᱚ ᱢᱮᱛᱟᱜᱼᱟ ᱤᱭᱟᱹ ᱵᱩᱨᱩ ᱫᱤᱥᱚᱢ ᱥᱮ ᱪᱮᱫ ᱞᱮᱠᱟ ᱫᱤᱥᱚᱢ ᱚᱱᱛᱮ ᱫᱚ?
ᱦᱮᱸ ᱵᱩᱨᱩ ᱫᱤᱥᱚᱢ ᱜᱮ᱾
ᱟᱪᱪᱷᱟ᱾ ᱢᱟᱱᱮ ᱫᱟᱜ, ᱫᱟᱜ ᱨᱮ ᱜᱮ ᱡᱚᱛᱚ ᱚᱱᱛᱮ ᱠᱷᱮᱛᱤ ᱚᱱᱟ ᱪᱟᱥᱵᱟᱥ ᱫᱚ ᱱᱤᱨᱵᱷᱚᱨ ᱢᱮᱱᱟᱜᱼᱟ᱾ ᱫᱟᱜ ᱵᱟᱭ ᱫᱟᱜ ᱫᱚ ᱵᱟᱝ ᱜᱮ ᱦᱩᱭᱩᱜᱼᱟ᱾
ᱵᱟ᱾
ᱟᱫᱚ ᱚᱱᱛᱮ ᱫᱚ ᱪᱮᱜ ᱞᱮᱠᱟ ᱢᱤᱫ ᱥᱤᱡᱮᱱ ᱜᱮ ᱪᱟᱥᱵᱟᱥ ᱦᱩᱭᱩᱜ ᱠᱟᱱᱟ ᱥᱮ ᱵᱟᱨ ᱥᱤᱡᱤᱱ?
ᱱᱚᱛᱮ ᱫᱚ ᱢᱤᱜ ᱥᱤᱡᱤᱱ ᱜᱮ ᱦᱩᱭᱩᱜᱼᱟ᱾ ᱦᱚᱸᱜᱼᱚᱭ ᱱᱮᱛᱟᱨ ᱫᱤᱱ ᱜᱮ ᱱᱚᱣᱟ ᱡᱟᱦᱟᱸ ᱵᱚᱨᱥᱟ ᱫᱤᱱ᱾
ᱟᱪᱪᱷᱟ ᱵᱚᱨᱥᱟ ᱫᱤᱱ?
ᱦᱮᱸ᱾ ᱟᱯᱮ ᱥᱮᱜ ᱵᱟᱨ ᱪᱟᱥᱛᱮ?
ᱱᱚᱛᱮ ᱦᱚᱸ ᱚᱱᱠᱟᱜᱮ ᱱᱚᱜᱼᱚᱭ ᱱᱤᱛᱚᱜ ᱪᱟᱞᱟᱜ ᱠᱟᱱᱟ ᱵᱚᱨᱥᱟ ᱵᱷᱳᱨ ᱜᱮ ᱪᱟᱥᱵᱟᱥ ᱠᱚ ᱦᱩᱭᱩᱜ ᱛᱟᱦᱮᱱᱟ ᱟᱨ, ᱟᱨ ᱱᱚᱛᱮ ᱵᱚᱨᱥᱟ ᱵᱚ ᱪᱟᱵᱟ ᱠᱟᱛᱮᱜ ᱫᱚ ᱚᱱᱟ ᱨᱮᱭᱟᱲ ᱦᱟᱸᱜ, ᱨᱮᱭᱟᱲ ᱨᱮ ᱫᱚ ᱚᱱᱟ ᱤᱭᱟᱹ ᱥᱚᱵᱽᱡᱤ ᱠᱚ ᱥᱮ ᱚᱱᱟ ᱤᱭᱟᱹ ᱛᱩᱲᱤ ᱠᱚ᱾ ᱛᱩᱲᱤ ᱠᱚ ᱟᱹᱞᱩ ᱠᱚ ᱚᱱᱟ ᱠᱚ ᱜᱮ ᱞᱟᱜᱟᱣ ᱵᱟᱲᱟ ᱦᱩᱭᱩᱜᱼᱟ ᱦᱳᱭ᱾
ᱟᱞᱮ ᱛᱩᱲᱤ ᱠᱚᱫᱚ ᱞᱮ ᱮᱨ ᱫᱚᱞᱮ ᱮᱨ ᱵᱟᱲᱟᱭ ᱜᱮᱭᱟ᱾ ᱚᱱᱟ ᱜᱟᱰᱟ ᱠᱚᱨᱮ ᱫᱟᱜ ᱛᱟᱦᱮᱱ ᱠᱷᱟᱡ ᱫᱚ ᱟᱨ ᱵᱟᱠᱷᱟᱱ ᱫᱚ ᱵᱟᱝ᱾
ᱟᱪᱷᱟ ᱟᱪᱪᱷᱟ᱾ ᱚ ᱢᱟᱱᱮ ᱠᱩᱧ ᱠᱚ ᱫᱚ ᱵᱟᱹᱱᱩᱜ ᱟᱠᱟᱜᱼᱟ ᱥᱮᱪᱮ ᱚᱱᱛᱮ ᱫᱚ?
ᱠᱩᱧ ᱠᱚ ᱫᱚ ᱵᱟᱹᱪᱩᱜᱼᱟ ᱚᱱᱠᱟ ᱠᱩᱧ ᱠᱚ ᱫᱚ᱾
ᱚ ᱢᱟᱱᱮ ᱪᱟᱥᱵᱟᱥ ᱮᱱᱠᱟᱱᱟᱜ ᱫᱚ ᱵᱟᱹᱱᱩᱜ ᱞᱮᱠᱟᱱᱟᱜ ᱜᱮ ᱠᱩᱧ ᱠᱚ ᱫᱚ ᱤᱱᱠᱟ ᱫᱚ ᱵᱟᱹᱱᱩᱜ ᱠᱟᱜᱼᱟ᱾
ᱦᱩᱸ᱾
ᱟᱨ ᱱᱮᱛᱟᱨ ᱢᱟ ᱚᱱᱮ ᱧᱮᱞᱚᱜᱚᱜ ᱠᱟᱱ ᱜᱮᱭᱟᱹ ᱢᱟᱱᱮ ᱚᱱᱟ, ᱮᱜ ᱚᱱᱟ ᱪᱮᱜ ᱠᱚ ᱢᱮᱛᱟᱜᱼᱟ ᱥᱳᱞᱟᱨ ᱨᱮᱱᱟᱜ ᱫᱤᱯ ᱥᱮ ᱪᱮᱜ ᱠᱚ ᱢᱮᱛᱟᱜᱼᱟ ᱚᱱᱟᱜᱮ᱾ ᱜᱚᱴᱟ ᱠᱚ ᱞᱟᱜᱟᱣᱮᱫ ᱠᱟᱱᱟ ᱢᱟᱱᱮ ᱟᱹᱰᱤ ᱜᱟᱱ ᱡᱟᱭᱜᱟ ᱨᱮ ᱧᱮᱞ ᱧᱟᱢ ᱠᱟᱱᱟ ᱟᱫᱚ ᱚᱱᱛᱮ ᱫᱚ ᱢᱮᱱᱟᱜ ᱠᱟᱜ ᱠᱚᱣᱟ ᱚᱱᱠᱟ᱾
ᱢᱮᱱᱟᱜ ᱫᱚ ᱢᱮᱱᱟᱜᱼᱟ, ᱢᱟᱱᱮ ᱜᱟᱰᱟ ᱨᱮᱫᱚ ᱢᱮᱱᱟᱜ ᱫᱚ ᱢᱮᱱᱟᱜ ᱛᱟᱞᱮᱭᱟ, ᱟᱫᱚ ᱢᱮᱱᱠᱷᱟᱱ ᱜᱟᱰᱟ ᱡᱚᱠᱷᱚᱱ, ᱥᱤᱛᱩᱝ ᱫᱤᱱ ᱥᱮᱴᱮᱨᱼᱟ, ᱩᱱ ᱡᱚᱠᱷᱟᱡ ᱜᱮ ᱫᱟᱜ ᱫᱚ ᱪᱟᱵᱟᱜᱼᱟ ᱟᱨ ᱪᱮᱫ ᱮᱢ ᱪᱟᱹᱞᱩᱭᱟ᱾ ᱫᱟᱜ ᱜᱮ ᱡᱩᱫᱤ ᱪᱟᱵᱟᱜᱼᱟ,
ᱦᱮᱸ᱾
ᱛᱟᱦᱚᱞᱮ ᱢᱮᱱᱫᱟᱞᱤᱧ ᱛᱟᱦᱚᱞᱮ ᱱᱮᱥ ᱫᱚ ᱟᱯᱮᱥᱮᱫ ᱫᱚ ᱛᱤᱱᱟᱹᱜ ᱜᱟᱱ ᱵᱟᱯᱞᱟ ᱠᱚᱫᱚ ᱦᱩᱭ ᱱᱟ?
ᱦᱳᱭ ᱫᱚ ᱱᱚᱱᱛᱮ ᱫᱚ ᱵᱷᱟᱜᱤ ᱜᱮ ᱦᱩᱭ ᱵᱟᱲᱟᱭᱱᱟ ᱱᱮᱥ ᱦᱚᱸ ᱵᱟᱯᱞᱟ ᱠᱚᱫᱚ᱾ ᱟᱞᱮ ᱱᱚᱛᱮ ᱫᱚ ᱦᱩᱭ ᱵᱟᱲᱟᱭᱱᱟ ᱰᱷᱮᱨ ᱜᱮ ᱦᱩᱭ ᱵᱟᱲᱟᱭᱱᱟ ᱦᱩᱭ ᱫᱚ ᱟᱫᱚ ᱟᱞᱮ ᱴᱷᱮᱡ ᱦᱚᱸ ᱦᱩᱭ ᱵᱟᱲᱟᱭᱮᱱᱟ ᱢᱤᱫᱴᱮᱡ ᱵᱟᱨᱭᱟ ᱫᱚ ᱦᱩᱭ ᱫᱚ ᱦᱳᱭ ᱫᱚ᱾
ᱛᱟᱦᱚᱞᱮ ᱵᱟᱹᱨᱭᱟᱹᱛᱚᱜ ᱠᱚ ᱵᱮᱱ ᱪᱟᱞᱟᱣ ᱞᱮᱱᱟ ᱥᱮ ᱵᱟᱝ?
ᱵᱟᱹᱨᱭᱟ ᱛᱚᱜ ᱠᱚᱫᱚ ᱱᱮᱥ ᱫᱚ ᱳᱭ ᱢᱤᱫᱴᱮᱡ ᱜᱮ ᱪᱟᱞᱟᱣ ᱦᱩᱭ ᱞᱮᱱᱟ, ᱢᱟᱱᱮ ᱚᱱᱟ ᱦᱚᱸ ᱟᱞᱮ ᱟᱹᱛᱩ ᱠᱷᱚᱡ ᱫᱚ ᱵᱟᱝ, ᱵᱟᱜᱟᱞ ᱟᱛᱩ ᱠᱷᱚᱡ ᱪᱟᱞᱟᱣ ᱦᱩᱭ ᱞᱮᱱᱟ, ᱥᱮᱨᱚᱠᱚᱢ ᱟᱫᱚ ᱪᱟᱞᱟᱣ ᱫᱚᱠᱚ ᱪᱟᱞᱟᱣ ᱵᱟᱲᱟ ᱞᱮᱱ ᱜᱮᱭᱟ ᱟᱫᱚ ᱤᱱᱟᱹᱜ ᱫᱚ ᱵᱟᱝ ᱪᱟᱞᱟᱣ ᱦᱩᱭ ᱞᱮᱱᱟ ᱢᱤᱫᱴᱮᱡ ᱵᱟᱨᱭᱟ ᱜᱮ
ᱟᱵᱮᱱ ᱡᱟᱹᱥᱛᱤ ᱠᱟᱭᱛᱮ ᱪᱮᱫ ᱵᱟᱯᱞᱟ ᱵᱤᱱ ᱠᱩᱥᱤᱭᱟᱜᱼᱟ ᱟᱸᱜᱤᱨ ᱵᱟᱯᱞᱟ ᱥᱮ ᱱᱚᱝᱠᱟ ᱥᱟᱨ ᱥᱟᱹᱜᱩᱱ
ᱱᱤᱛ ᱠᱟᱛᱮᱫ ᱫᱚ ᱢᱟᱱᱮ ᱧᱮᱞᱚᱜᱚᱜ ᱠᱟᱱᱟ ᱜᱚᱝᱠᱮ ᱚᱱᱟ ᱟᱸᱜᱤᱨ ᱟᱸᱜᱤᱨ ᱵᱟᱯᱞᱟ ᱜᱮ ᱵᱮᱥᱤ ᱦᱩᱭᱩᱜᱚᱜ ᱠᱟᱱᱟ ᱟᱫᱚ ᱱᱮ ᱛᱚᱜ ᱠᱟᱛᱮᱫ ᱫᱚ ᱢᱟᱱᱮ ᱟᱸᱜᱤᱨ ᱵᱟᱯᱞᱟ ᱫᱚ ᱢᱟᱱᱮ ᱟᱸᱜᱤᱨ ᱵᱟᱯᱞᱟ ᱦᱚᱸ ᱢᱟᱱᱮ ᱟᱸᱜᱤᱨ ᱵᱟᱯᱞᱟ ᱫᱚ ᱴᱷᱤᱠ ᱫᱚ ᱵᱟᱝ ᱴᱷᱤᱠᱟ ᱵᱚᱞᱮ ᱢᱤᱫ ᱦᱤᱥᱟᱹᱵ ᱫᱚ
ᱠᱩᱥᱤ ᱨᱟᱹᱡᱤ ᱦᱚᱸ ᱢᱤᱫᱴᱮᱡ ᱠᱟᱱᱟ ᱠᱩᱥᱤ ᱨᱟᱹᱡᱤ ᱠᱟᱛᱮᱮᱫ ᱵᱟᱝ ᱢᱤᱫᱴᱮᱡ ᱞᱟᱹᱭ ᱠᱟᱛᱮᱫ ᱚᱱᱟ ᱢᱟᱱᱮ ᱢᱤᱫᱴᱮᱡ ᱟᱵᱚᱣᱟᱜ ᱡᱟᱦᱟᱸ ᱠᱟᱱ
ᱨᱤᱛᱤ ᱨᱚᱣᱟᱪ ᱚᱱᱟ ᱚᱱᱟ ᱥᱟᱶᱛᱮ ᱵᱟᱯᱞᱟ ᱢᱤᱫ ᱢᱤᱫᱴᱮᱡ ᱡᱩᱫᱟᱹ ᱡᱩᱫᱟᱹ ᱢᱩᱫᱟ ᱠᱩᱥᱤ ᱟᱹᱭᱠᱟᱹᱜᱼᱟ ᱟᱨ ᱢᱤᱫᱴᱮᱱ ᱟᱸᱜᱤᱨ ᱵᱟᱯᱞᱟ ᱫᱚ ᱤᱱᱟᱹᱜ ᱛᱚ ᱟᱜᱤᱨ ᱠᱟᱛᱮᱢ ᱟᱹᱜᱩᱭ ᱠᱷᱟᱡ ᱫᱚ ᱚᱱᱟ ᱤᱱᱟᱹᱜ ᱨᱟᱹᱥᱠᱟᱹ ᱵᱟᱠᱚ ᱵᱩᱡᱷᱟ. ᱣ ᱛᱟᱦᱮᱱ ᱛᱚ ᱦᱳᱭ ᱫᱚ ᱦᱳᱭᱳᱜ ᱜᱮᱭᱟ ᱵᱟᱯᱞᱟ ᱢᱟᱲᱟᱝ ᱧᱚᱜ ᱛᱟᱭᱱᱚᱢ ᱧᱚᱜ ᱛᱮ ᱦᱩᱭᱩᱜ ᱛᱟᱦᱮᱸ ᱟᱫᱚ ᱟᱹᱞᱤᱧ ᱫᱚ ᱚᱱᱟ ᱦᱤᱥᱟᱹᱵ ᱫᱚ ᱡᱟᱦᱟ ᱠᱤᱨᱤᱧ ᱵᱟᱯᱞᱟ ᱜᱮ ᱵᱮᱥᱟ ᱢᱟᱱᱮ ᱟᱱᱮ ᱧᱮᱞ ᱧᱮᱯᱮᱞ ᱠᱩᱥᱤ ᱠᱟᱛᱮᱜ ᱢᱟᱱᱮ ᱟᱵᱮᱱ ᱛᱮᱦᱚᱸ ᱡᱮ ᱥᱮᱭ ᱢᱟᱱᱮ ᱠᱩᱥᱤ ᱟᱠᱟᱱ ᱠᱷᱟᱱ ᱞᱟᱹᱭ ᱠᱚ ᱥᱚᱫᱚᱨ ᱠᱟᱛᱮᱫ ᱟᱫᱚ ᱚᱱᱟᱜᱮ ᱤᱭᱟᱹ ᱵᱚᱯᱞᱟ ᱠᱤᱨᱤᱝ ᱵᱚᱯᱞᱟ ᱨᱮᱜᱮ ᱦᱳᱭ ᱞᱮᱱ ᱛᱟᱦᱮᱫ ᱚᱱᱟᱜᱮ ᱵᱷᱟᱜᱤ
ᱦᱩ
ᱟᱵᱮᱱᱟᱜ ᱪᱮᱫ ᱞᱮᱠᱟ
ᱟᱞᱤᱧ ᱦᱚ ᱚᱱᱟ ᱚᱱᱟᱜᱮ ᱥᱟᱨ ᱥᱟᱹᱜᱩᱱ ᱵᱟᱯᱞᱟᱜ ᱜᱮ ᱮᱠᱫᱚᱢ ᱱᱟᱯᱟᱭ ᱨᱟᱹᱥᱠᱟ ᱛᱮᱱᱟᱜ ᱛᱮ ᱚᱱᱟ ᱠᱚᱫᱚ ᱡᱟᱠ ᱡᱚᱢᱚᱠ ᱢᱟᱱᱮ ᱡᱚᱛᱚ ᱦᱚᱲᱜᱮ ᱢᱟᱱᱮ ᱚᱲᱟᱜ ᱠᱚᱨᱮᱱ ᱡᱚᱛᱚ ᱦᱚᱲᱜᱮ ᱟᱹᱰᱤ ᱨᱟᱹᱥᱠᱟᱹ ᱛᱮ ᱥᱟᱱᱟᱢ ᱦᱚᱲ ᱡᱟᱠ ᱡᱚᱢᱚᱠ ᱠᱚ ᱵᱟᱯᱞᱟ ᱵᱚᱱᱟ
ᱦᱳᱭ ᱢᱟᱱᱮ ᱡᱚᱛᱚ ᱦᱚᱲᱟᱜ ᱢᱤᱫᱴᱮᱡ ᱤᱭᱟᱹ ᱛᱟᱦᱮᱱᱟ ᱛᱚ ᱢᱮᱥᱮ ᱜᱚᱜᱚ ᱵᱟᱵᱟ ᱡᱟᱦᱟᱸᱭᱟᱜ ᱢᱟᱱᱮ ᱥᱚᱠ ᱛᱟᱦᱮᱱ ᱛᱟᱠᱚᱣᱟ ᱱᱚᱝᱠᱟᱭᱟᱞᱮ ᱦᱟᱱᱠᱟᱭᱟᱞᱮ ᱵᱟᱯᱞᱟ ᱦᱩᱭᱩᱜᱼᱟ ᱟᱫᱚ ᱩᱱᱠᱩᱣᱟᱜ ᱥᱚᱠ ᱦᱚᱸ ᱵᱟᱝ ᱢᱮᱴᱟᱜᱼᱟ ᱚᱱᱟ ᱨᱮᱫᱚ ᱚᱱᱟ ᱦᱚᱸ ᱞᱟᱹᱜᱤᱛ ᱟᱨ ᱵᱟᱯᱞᱟ ᱫᱚ ᱵᱟᱨ ᱵᱟᱨ ᱫᱚ ᱵᱟᱝ ᱦᱩᱭᱩᱜᱼᱟ ᱚᱱᱟ ᱠᱷᱟᱛᱤᱨ ᱛᱮ ᱚᱱᱮ ᱡᱚᱛᱚ ᱦᱚᱲ ᱛ ᱠᱩᱥᱤ ᱨᱟᱡᱤ ᱛᱮᱠᱷᱟᱡ ᱫᱚ ᱚᱱᱮ ᱱᱟᱯᱟᱭ ᱜᱮ ᱦᱩᱭᱩᱜ-ᱟ ᱟᱫᱚ ᱱᱤᱛ ᱠᱟᱛᱮᱫ ᱦᱚᱸ ᱜᱚᱝᱠᱮ ᱧᱮᱞᱚᱜᱚᱜ ᱠᱟᱱᱟ ᱟᱹᱰᱤ ᱡᱳᱨ ᱚᱱᱟ ᱠᱷᱟᱹᱛᱤᱨ ᱛᱮ ᱠᱤᱨᱤᱧ ᱵᱟᱯᱞᱟ ᱦᱚᱸ ᱢᱟᱱᱮ ᱨᱟᱭᱵᱟᱨ ᱠᱚᱦᱚᱸ ᱵᱟᱠᱚ ᱨᱟᱭᱵᱟᱨ ᱞᱟᱹᱜᱤᱫᱚᱜ ᱠᱟᱱᱟ ᱱᱮᱛᱟᱨᱛᱮᱫ ᱫᱚ ᱚᱱᱮ ᱠᱚ ᱟᱸᱝᱜᱤᱨᱚᱜ ᱠᱟᱱ ᱛᱚ ᱵᱟᱯᱞᱟ ᱠᱟᱛᱮ ᱦᱚᱸ ᱥᱮ ᱪᱮᱫ ᱞᱮᱠᱟ ᱧᱮᱞᱚᱜᱚᱜ ᱠᱟᱱ ᱱᱮᱛᱟᱨ ᱢᱟ ᱟᱫᱚ ᱚᱱᱟ ᱤᱠᱟᱹᱛᱮ ᱨᱟᱭᱵᱟᱨ ᱠᱚᱦᱚᱸ ᱱᱮᱛᱟᱨ ᱢᱟ ᱵᱟᱠᱚ ᱤᱭᱟᱹ ᱨᱮᱵᱮᱱᱚᱜ ᱠᱟᱱᱟ ᱨᱟᱭᱵᱟᱨ ᱠᱚ ᱞᱟᱹᱜᱤᱫ ᱫᱚ
ᱦᱮᱸ
ᱱᱤᱡᱮ ᱛᱮᱠᱚ ᱠᱩᱥᱤᱜ ᱠᱟᱱᱟ ᱱᱮᱛᱟᱨ ᱫᱚ ᱱᱮᱛᱟᱨ ᱠᱟᱛᱮ ᱫᱚ ᱚᱱᱟᱜᱮ ᱵᱮᱯᱟᱨ ᱴᱟᱜ ᱫᱚ
ᱛᱟᱦᱞᱮ ᱟᱵᱚ ᱡᱟᱦᱟᱸ ᱥᱟᱨ ᱥᱟᱹᱜᱩᱱ ᱵᱟᱯᱞᱟ ᱢᱮᱱᱟᱜ ᱛᱟᱵᱚᱱᱟ ᱵᱟᱯᱞᱟ ᱨᱮ ᱚᱱᱮ ᱱᱤᱭᱚᱢ ᱠᱚ ᱵᱟᱲᱟᱭ ᱢᱮᱱᱟᱜ ᱛᱟᱵᱚᱱᱟ ᱥᱮ ᱵᱟᱱᱩᱜ ᱛᱟᱵᱚᱱᱟ
ᱤᱱᱟᱹᱜ ᱱᱤᱭᱚᱢ ᱫᱷᱚᱨᱚᱢ ᱡᱟᱦᱟᱸ ᱠᱟᱱᱟ ᱚᱱᱟ ᱟᱫᱚ ᱚᱱᱟ ᱦᱚᱸ ᱡᱩᱫᱤ ᱵᱟᱵᱚᱱ ᱧᱮᱞ ᱫᱤᱱᱟᱢ ᱫᱤᱱᱟᱢ ᱚᱱᱠᱟ ᱟᱸᱜᱤᱨ ᱵᱟᱯᱞᱟ ᱠᱚ ᱦᱩᱭ ᱤᱫᱤᱭᱟ ᱛᱚ ᱚᱱᱟ ᱠᱚ ᱡᱟᱦᱟᱸ ᱱᱤᱭᱚᱢ ᱫᱷᱚᱨᱚᱢ ᱠᱟᱱ ᱛᱟᱵᱚᱱᱟ ᱪᱮᱫ ᱠᱚ ᱪᱮᱫ ᱵᱟᱝ ᱪᱮᱠᱟ ᱦᱩᱭᱩᱜ ᱚᱱᱟ ᱠᱚᱢᱟ ᱵᱟᱹᱭ ᱵᱟᱹᱭᱛᱮ ᱟᱫ ᱪᱟᱵᱟᱜ ᱛᱟᱵᱚᱱᱟ
ᱟᱨ ᱥᱮ ᱵᱟᱝ ᱧᱮᱞ ᱧᱟᱢᱚᱜᱼᱟ ᱮᱢᱚᱜ-ᱟ ᱵᱟᱹᱭ ᱵᱟᱹᱭᱛᱮ ᱚᱱᱟ, ᱟᱸᱜᱤᱨ ᱵᱟᱯᱞᱟ ᱦᱩᱭ ᱦᱩᱭ ᱛᱮᱜᱮ ᱚᱱᱟ ᱾ ᱨᱟᱭᱵᱟᱨ ᱠᱚᱦᱚᱸ ᱠᱚ ᱟᱫ ᱪᱟᱵᱟᱜ-ᱟ ᱢᱟᱱᱮ ᱾ ᱚᱱᱟ ᱫᱚ ᱢᱟᱱᱮ ᱟᱵᱚ ᱪᱮᱫ ᱞᱮᱠᱟ ᱵᱚᱱ ᱵᱟᱯᱞᱟᱜ ᱠᱟᱱ ᱛᱟᱦᱮᱱᱟ, ᱚᱱᱟ ᱟᱵᱚᱨᱮᱱ, ᱡᱟᱦᱟᱸᱭ ᱦᱤᱡᱩᱜ ᱟᱠᱚ ᱡᱟᱦᱟᱸᱭ ᱛᱟᱭᱱᱚᱢ ᱫᱟᱨᱟᱢ ᱠᱚ ᱩᱱᱠᱩ ᱫᱚ ᱵᱟᱠᱚ ᱧᱮᱞ ᱛᱤᱭᱳᱜᱟ ᱚᱱᱟ ᱫᱚ ᱾ ᱪᱮᱫ ᱞᱮᱠᱟ ᱦᱩᱭᱩᱜ ᱠᱟᱱ ᱛᱟᱦᱮᱱᱟ ᱪᱮᱫ ᱞᱮᱠᱟ ᱾ ᱵᱟᱝ ᱩᱱᱠᱩ ᱫᱚ ᱚᱱᱟ ᱨᱮᱱᱟᱜ ᱡᱟᱱᱠᱟᱨ ᱜᱮ ᱵᱟᱝ, ᱵᱟᱹᱨᱭᱟᱹᱛ ᱵᱚᱱ ᱪᱟᱞᱟᱜ-ᱟ ᱥᱮ ᱪᱮᱫ ᱞᱮᱠᱟ ᱚᱱᱠᱟ, ᱪᱮᱫ ᱠᱚ ᱦᱩᱭᱩᱜ-ᱟ, ᱚᱱᱟ ᱠᱚᱦᱚᱸ ᱵᱟᱠᱚ ᱧᱮᱞ ᱛᱤᱭᱚᱜ ᱜᱟ, ᱩᱱᱠᱩ ᱠᱚᱫᱚ ᱾
ᱦᱮᱸ ᱚᱱᱟ ᱦᱚᱸ ᱠᱟᱛᱷᱟ ᱠᱟᱱ ᱜᱮᱭᱟ ᱾
ᱦᱳᱭ
ᱟᱫᱚ ᱩᱱᱤ ᱡᱟᱹᱥᱛᱤ ᱜᱮᱛᱚ ᱟᱝᱜᱤᱨ ᱵᱟᱯᱞᱟ ᱧᱮᱞᱚᱜ ᱠᱟᱱᱟ, ᱫᱤᱱᱠᱮ ᱫᱤᱱ ᱦᱟᱸᱜ ᱧᱮᱞᱚᱜ ᱠᱟᱱᱟ ᱾ ᱥᱟᱨ ᱥᱟᱹᱜᱩᱱ ᱵᱟᱯᱞᱟ ᱫᱚ ᱟᱫᱚ ᱟᱫ ᱪᱟᱞᱟᱜ ᱛᱟᱵᱚᱱᱟ ᱾ ᱦᱟᱸᱜ
ᱪᱟᱵᱟᱜ ᱛᱟᱵᱚᱱᱟ ᱟᱫᱚ, ᱚᱱᱟ ᱦᱚᱸ ᱟᱝᱜᱤᱨ ᱵᱟᱯᱞᱟ ᱦᱚᱸ ᱢᱟᱱᱮ ᱴᱷᱤᱠ ᱫᱚ ᱴᱷᱤᱠ ᱜᱤᱭᱟ, ᱢᱟᱱᱮ ᱠᱩᱥᱤ ᱨᱟᱹᱡᱤ ᱱᱟᱠᱤᱱ ᱡᱮᱥᱮ ᱢᱟᱱᱮ ᱠᱩᱥᱤ ᱨᱟᱹᱡᱤ ᱮᱱᱟᱵᱱᱟ ᱟᱨ ᱢᱟᱱᱮ ᱚᱲᱟᱜ ᱨᱮᱱ ᱦᱚᱲ ᱦᱚᱸ ᱡᱮᱢᱚᱱ ᱠᱚ ᱠᱩᱥᱤᱜ ᱠᱷᱟᱡ ᱫᱚ ᱚᱱᱟ ᱫᱚ, ᱟᱸᱜᱤᱨ ᱵᱟᱯᱞᱟ ᱫᱚ ᱵᱟᱝ ᱞᱮᱠᱷᱟᱜ-ᱟ, ᱚᱱᱟᱫᱚ, ᱤᱭᱟᱹ ᱨᱮᱜᱮ ᱞᱮᱠᱷᱟᱜ-ᱟ ᱾ ᱥᱟᱨ ᱥᱟᱹᱜᱩᱱ ᱵᱟᱯᱞᱟᱝ ᱞᱮᱠᱟᱜ-ᱟ, ᱡᱩᱫᱤ ᱩᱱᱤ ᱟᱹᱛᱠᱤᱨ ᱠᱟᱛᱮᱢ ᱟᱹᱜᱩᱭ ᱠᱷᱟᱡ ᱫᱚ ᱚᱱᱟ ᱫᱚ ᱮᱱᱛᱮᱜ ᱪᱮᱫᱞᱮᱠᱟ ᱚᱱᱟ ᱫᱚ ᱮᱴᱟᱜ ᱞᱮᱠᱟᱱᱟ ᱟᱫᱚ ᱦᱳ
ᱦᱮᱸ ᱛᱟᱦᱚᱞᱮ ᱤᱭᱟᱹ
ᱱᱤᱛ ᱢᱟ ᱦᱳᱭ, ᱨᱚᱲ ᱵᱮᱱ,
ᱢᱮᱱᱫᱟᱞᱤᱧ ᱛᱟᱦᱚᱞᱮ ᱚᱱᱟ ᱡᱟᱦᱟᱸ ᱠᱟᱹᱱᱦᱤ ᱠᱚ ᱢᱮᱱᱟᱜ ᱛᱟᱵᱚᱱᱟ, ᱠᱩᱫᱩᱢ ᱠᱟᱹᱱᱦᱤ ᱠᱚ, ᱚᱱᱟ ᱠᱚ ᱮᱠᱷᱚᱱ ᱟᱵᱚ ᱡᱟᱦᱟᱸ ᱟᱹᱭᱩᱵ ᱚᱱᱠᱟ ᱠᱚ ᱜᱟᱞᱢᱟᱨᱟᱣ ᱵᱟᱲᱟᱭᱟ ᱥᱮ ᱵᱟᱝ ᱟᱯ ᱥᱮᱫ ᱨᱮ ᱦᱟᱲᱟᱢ ᱵᱩᱲᱦᱤ ᱦᱩᱰᱤᱧ ᱦᱩᱰᱤ ᱜᱤᱫᱨᱟᱹ ᱞᱟᱹᱭ ᱵᱟᱲᱣᱟ ᱥᱮ ᱵᱟᱝ ᱱᱮᱛᱟᱨ? ᱚᱱᱟ ᱠᱚᱧ ᱧᱮᱞ ᱮᱫᱟ,
ᱠᱩᱫᱩᱢ
ᱡᱟᱦᱟᱸ ᱠᱩᱫᱩᱢ ᱠᱟᱹᱦᱱᱤ ᱠᱚ ᱡᱮ ᱟᱭᱩᱵ ᱵᱮᱲᱟ ᱵᱩᱱ ᱜᱟᱞᱢᱟᱨᱟᱣ ᱦᱟᱲᱟᱢ ᱵᱩᱲᱦᱤ ᱠᱚ ᱞᱟᱹᱭᱟᱵᱚᱱ ᱠᱟᱱ ᱛᱟᱦᱮᱱᱟ ᱡᱚᱠᱷᱚᱱ ᱥᱮᱫᱟᱭ ᱡᱚᱠᱷᱚᱱ ᱟᱵᱚ ᱦᱩ ᱛᱟᱦᱮᱸ ᱠᱟᱱᱟ ᱾ ᱮᱠᱷᱚᱱ ᱠᱚ ᱢᱟᱱᱮ ᱦᱩᱰᱤᱧ ᱦᱩᱲᱤᱧ ᱠᱚ ᱠᱷᱮᱞ ᱜᱤᱫᱽᱨᱟᱹ ᱢᱮᱱᱟᱜ ᱠᱚ ᱩᱱᱠ ᱠᱩᱫᱩᱢ ᱠᱟᱦᱱᱤ ᱠᱚ ᱵᱟᱲᱟ ᱥᱮ ᱵᱟᱝ ᱚᱱᱟ ᱪᱮᱫᱠᱟ ᱵᱚᱱᱮᱭᱟ ᱡᱮ ᱵᱟᱲᱟᱠᱚ ᱥᱮ‌ ᱯᱚ ᱵᱟᱲᱟᱭᱟ,
ᱱᱤᱛ ᱱᱤᱛ ᱠᱟᱛᱮᱫ ᱢᱟᱞᱤᱧ ᱧᱮᱞ ᱧᱟᱢᱮᱫ ᱠᱟᱱ ᱱᱤᱛ ᱠᱟᱛᱮᱫ ᱢᱟ, ᱢᱟᱱᱮ ᱚᱱᱟ ᱠᱚᱫᱚ, ᱠᱩᱫᱩᱢ ᱠᱟᱹᱦᱱᱤ ᱫᱚ ᱵᱟᱝ ᱜᱮᱠᱚ ᱵᱟᱲᱟᱭᱟ, ᱪᱮᱫ ᱦᱚᱸ ᱵᱟᱝ ᱠᱩᱫᱩᱢ ᱪᱮᱫ ᱛᱟᱦᱮᱸᱠ ᱠᱟᱱᱟ, ᱪᱮᱫ ᱵᱟᱝ ᱚᱱᱟ ᱢᱟ ᱱᱮᱛᱟᱨ ᱢᱟ ᱠᱟᱹᱴᱤᱡ ᱠᱷᱚᱭ ᱜᱮ ᱠᱟᱹᱴᱤᱡ ᱠᱟᱹᱴᱤᱡ ᱜᱤᱫᱽᱨᱟᱹ ᱠᱷᱚᱡ ᱜᱮ ᱠᱟᱹᱴᱤᱡ ᱠᱷᱚᱡ ᱢᱳᱵᱟᱭᱤᱞ ᱨᱮ ᱵᱤᱡᱤ ᱠᱚ ᱛᱟᱦᱮᱱ ᱠᱟᱱᱟ ᱛᱚ᱾ ᱟᱫᱚ ᱚᱱᱟ ᱠᱚ ᱚᱱᱟ ᱠᱚ ᱡᱤᱱᱤᱥ ᱵᱟᱝ ᱛᱟᱦᱮᱸ ᱠᱟᱱᱛᱮ, ᱟᱫᱚ ᱟᱵᱚᱨᱮᱱ ᱡᱟᱦᱟᱸ ᱦᱟᱯᱲᱟᱢ ᱠᱚᱠᱚ ᱛᱟᱦᱮᱸ ᱠᱟᱱᱟ ᱩᱱᱠᱩ ᱫᱚ ᱚᱱᱟ ᱠᱩᱫᱩᱢ ᱠᱟᱹᱦᱱᱤ ᱚᱱᱟ ᱠᱚᱠᱚ ᱞᱟᱹᱭ ᱵᱟᱲᱟ ᱛᱟᱦᱮᱸ ᱚᱱᱟ ᱜᱮᱵᱚᱱ ᱟᱸᱡᱚᱢ ᱵᱟᱲᱟᱭᱮᱫ ᱛᱟᱦᱮᱸ᱾ ᱫᱚ ᱱᱤᱛ ᱢᱟ ᱥᱮᱨᱚᱠᱚᱢ ᱵᱟᱝ ᱧᱮᱞᱚᱜᱚᱜ ᱠᱟᱱ ᱱᱤᱛᱚᱝ ᱾ ᱠᱩᱫᱩᱢ ᱦᱚᱸ ᱪᱮᱫ ᱠᱚ ᱢᱮᱛᱟᱜᱼᱟ, ᱚᱱᱟ ᱦᱚᱸ ᱵᱟᱠᱚ ᱵᱟᱲᱟᱭ ᱱᱮᱛᱟᱨ ᱠᱟᱛᱮ ᱠᱩᱞᱤ ᱠᱟᱹᱦᱱᱤ ᱦᱚᱸ ᱵᱟᱝ ᱜᱤ ᱞᱟᱹᱭ ᱫᱟᱲᱮᱭᱟᱜᱼᱟ᱾ ᱵᱟᱝᱜᱮ ᱧᱮᱞᱚᱜᱚᱜ ᱠᱟᱱᱟ ᱱᱮᱛᱟᱨ ᱫᱚ ᱚᱱᱟ ᱾
ᱟᱵᱮᱱ ᱫᱚ ᱵᱟᱝᱞᱟ ᱢᱤᱰᱤᱭᱟᱢ ᱛᱮᱱ ᱯᱟᱲᱦᱟ-ᱟ ᱥᱮ ᱥᱟᱱᱛᱤ ᱢᱤᱰᱤᱭᱟᱢ ᱛᱮ?
ᱟᱞᱮᱧ ᱫᱚ ᱱᱚᱛᱮ ᱫᱚ ᱤᱭᱟᱹ ᱢᱟᱱᱮ, ᱦᱤᱱᱫᱤ ᱢᱤᱰᱤᱭᱟᱢ ᱢᱚᱛᱞᱚᱵ ᱫᱮᱵᱽᱱᱟᱜᱤᱨᱤ ᱡᱟᱦᱟᱸ ᱠᱚ ᱢᱮᱛᱟᱜ ᱠᱟᱱ᱾ ᱚᱱᱟᱜᱮ ᱪᱟᱞᱟᱜᱼᱟ ᱚᱱᱛᱮ ᱫᱚ ᱚᱱᱛᱮ ᱫᱚ ᱪᱮᱫ ᱚᱞ ᱪᱤᱠᱤ ᱫᱚ ᱪᱮᱫᱞ ᱞᱮᱠᱟ, ᱚᱞ ᱪᱤᱠᱤ ᱛᱮ ᱯᱟᱲᱦᱟᱜ ᱦᱩᱭᱩᱜ ᱠᱟᱱᱟ ᱥᱮ ᱵᱟᱝᱞᱟ ᱥᱮ ᱪᱮᱫ ᱞᱮᱠᱟ?
ᱟᱞᱮ ᱱᱚᱛᱮ ᱫᱚ ᱢᱟᱱᱮ ᱚᱞ ᱪᱤᱠᱤ ᱛᱮᱜᱮ ᱢᱟᱱᱮ ᱚᱞ ᱪᱤᱠᱤ ᱢᱮᱱᱟᱜᱼᱟ, ᱵᱟᱝᱞᱟ ᱢᱮᱱᱟᱜᱼᱟ᱾
ᱟᱫᱚ ᱪᱮᱫ ᱢᱟᱫᱽᱫᱷᱚᱢ ᱛᱮ ᱟᱫᱤᱠᱛᱚᱨ ᱚᱱᱛᱮ ᱫᱚ?
ᱟᱹᱞᱤᱧ ᱫᱚ ᱚᱞ ᱪᱤᱠᱤ ᱛᱮ ᱞᱤᱧ ᱯᱟᱲᱦᱣᱟ ᱾
ᱚᱞ ᱪᱤᱠ ᱚᱞ ᱪᱤᱠ ᱪᱤᱠᱤ ᱟ ᱱᱚᱛᱮ ᱫᱚ ᱵᱟᱹᱱᱩᱜ ᱟᱠᱟᱫ ᱚᱱᱠᱟ ᱫᱚ ᱚᱱᱟ ᱠᱚᱞᱮᱡᱽ ᱠᱚᱞᱮᱡᱽ ᱵᱷᱳᱨ ᱜᱮ ᱱᱤᱛᱚᱜ ᱚᱞ ᱪᱤᱠᱤ ᱠᱚ ᱫᱚ ᱢᱮᱱᱟᱜᱼᱟ ᱟᱫᱚ ᱠᱟᱹᱴᱤᱡ ᱠᱟᱹᱴᱤᱡ ᱚᱱᱟ ᱤᱥᱠᱩᱞ ᱠᱚ ᱦᱚᱸ ᱥᱮᱨᱚᱠᱚᱢ ᱵᱟᱹᱱᱩᱜᱼᱟ ᱠᱤ ᱚᱞ ᱪᱤᱠᱤ ᱪᱮᱫ ᱵᱟᱞᱟ ᱠᱚᱞᱮᱡᱽ ᱨᱮᱢ ᱪᱟᱞᱟᱜᱼᱟ ᱠᱚᱞᱮᱡᱽ ᱵᱷᱳᱨ ᱜᱮ ᱢᱮᱱᱟᱜ ᱠᱟᱫᱟ ᱱᱚᱛᱮ ᱫᱚ, ᱟᱨ ᱚᱱᱟ ᱦᱚᱸ ᱚᱞ ᱪᱤᱠᱤ ᱵᱷᱟᱥᱟ ᱛᱮᱫ ᱫᱚ ᱵᱟᱝ ᱚᱱᱟ ᱡᱟᱦᱟᱸ ᱦᱤᱱᱫᱤ ᱵᱷᱟᱥᱟ ᱠᱟᱱ ᱠᱷᱟᱹᱞᱤ ᱚᱱᱟ ᱛᱮᱜᱮ ᱚᱞᱚᱜ ᱫᱚ ᱦᱩᱭᱩᱜᱼᱟ ᱟᱨ ᱚᱱᱟ ᱩᱪᱟᱨᱚᱱ ᱫᱚ ᱚᱱᱱ ᱥᱟᱛᱷᱟᱞᱤ ᱛᱮ ᱜᱮ᱾
ᱦᱮᱸ ᱟᱞᱮ ᱡᱟᱦᱟᱸᱭ ᱪᱤᱠᱤ ᱚᱞ ᱟᱠᱟᱫᱟ ᱚᱱᱟ ᱠᱚᱫᱚ ᱵᱟᱲᱟᱭ ᱢᱟᱥᱮ ᱵᱟᱝ ᱡᱟᱦᱟᱸ ᱚᱞ ᱪᱤᱠᱤ ᱡᱟᱦᱟᱸ ᱞᱤᱯᱤ ᱛᱮᱭᱟᱨ ᱫᱚ ᱩᱱᱤᱭᱟᱜ ᱧᱩᱛᱩᱢ ᱠᱚᱫᱚ ᱵᱤᱱ ᱵᱟᱲᱟᱭᱟ ᱥᱮ ᱵᱟ?
ᱵᱷᱟᱭ ᱚᱱᱟ ᱠᱚ ᱫᱚ ᱵᱟᱲᱟᱭ ᱜᱮ ᱯᱚᱱᱰᱤᱛ ᱨᱜᱩ ᱨᱚᱜᱷᱩᱱᱟᱛ ᱢᱩᱨᱢᱩ᱾ ᱡᱟᱦᱟᱸᱭ ᱫᱚ ᱚᱞᱪᱤᱠᱤ ᱨᱮᱱ ᱚᱱᱟ ᱠᱚᱫᱚ ᱵᱟᱲᱟᱭ ᱠᱟᱜ ᱜᱮ ᱟᱵᱚᱣᱟᱜ ᱡᱟᱦᱟᱸ ᱤᱭᱟᱹ ᱠᱚ ᱛᱟᱦᱮᱸ ᱠᱟᱱᱟ ᱩᱱᱠᱩ ᱠᱚᱫᱚ ᱵᱟᱲᱟᱭ ᱞᱟᱹᱠᱛᱤ ᱜᱮᱭᱟ᱾